ᱡᱚᱦᱟᱨ ᱜᱮ ᱠᱚᱝᱠᱮ ᱟᱨ ᱪᱮᱫ ᱦᱮᱸ ᱜᱚᱝᱠᱮ ᱢᱚᱸᱡᱽ ᱛᱮᱜᱮ ᱟᱸᱡᱚᱢᱚᱜ ᱠᱟᱱᱟ ᱟᱨ ᱟᱹᱞᱤᱧ ᱯᱟᱦᱴᱟ ᱥᱮᱫ ᱱᱟᱦᱟᱜ ᱪᱮᱫᱞᱮᱠᱟᱵᱮᱱ ᱟᱸᱡᱚᱢᱮᱫ ᱠᱟᱱᱟ?
ᱦᱮᱸ ᱜᱚᱝᱠᱮ ᱟᱵᱤᱱᱟᱜ ᱦᱚᱸ ᱠᱷᱩᱵ ᱢᱚᱸᱡᱽ ᱛᱮᱜᱮ ᱟᱸᱡᱚᱢᱚᱜ ᱠᱟᱱᱟ᱾ ᱦᱮᱸ ᱟᱫᱚ ᱜᱚᱝᱠᱮ ᱤᱭᱟᱹ ᱟᱯᱮ ᱥᱮᱫ ᱫᱟᱜ ᱡᱟᱹᱲᱤ ᱠᱚᱫᱚ ᱪᱮᱫᱠᱟ ᱢᱟᱱᱮ ᱛᱮᱦᱮᱧᱮ ᱫᱟᱜ ᱞᱮᱫᱟ ᱥᱮ ᱵᱟᱝ?
ᱟ ᱜᱚᱝᱠᱮ ᱦᱟᱸ ᱟᱞᱮᱥᱮᱜ ᱫᱚ ᱛᱮᱦᱮᱧ ᱫᱚ ᱱᱟᱦᱟᱜ ᱤᱧ ᱞᱟᱹᱭᱟ ᱢᱟᱱᱮ ᱱᱚᱝᱠᱟᱭ ᱥᱤᱛᱩᱝ ᱠᱟᱜᱼᱟ᱾ ᱱᱤᱛ ᱠᱷᱚᱡ ᱜᱮ ᱡᱮ ᱢᱟᱱᱮ ᱟᱢ ᱩᱰᱩᱠ ᱦᱚᱸ ᱵᱟᱢ ᱫᱟᱲᱮᱭᱟᱜᱼᱟ ᱱᱟᱦᱟᱜ ᱚᱝᱠᱟ, ᱩᱱᱟᱹᱜ ᱪᱟᱸᱬᱮ ᱥᱤᱛᱩᱝ ᱟᱠᱟᱜᱼᱟ᱾ ᱛᱤᱦᱮᱧ ᱫᱚ ᱯᱩᱨᱟᱹᱭ ᱥᱟᱯᱷᱟᱣ ᱠᱟᱜᱼᱟ ᱨᱤᱢᱤᱞ ᱠᱚ ᱪᱚᱸᱴ ᱥᱮᱜ᱾ ᱟᱞᱮᱥᱮᱜ ᱫᱚ ᱜᱚᱝᱠᱮ ᱟᱨ ᱫᱟᱜ ᱫᱚ ᱛᱮᱦᱮᱧ ᱫᱚ ᱠᱚ ᱵᱟᱲᱟᱭ ᱪᱚ᱾ ᱳ ᱟᱹᱭᱩᱵ ᱵᱮᱞᱟ ᱜᱮ ᱡᱩᱫᱤ ᱫᱟᱜ ᱠᱷᱟᱡ ᱱᱟᱦᱟᱜ᱾ ᱟᱨ ᱟᱯᱮ ᱥᱮᱜ ᱫᱚ ᱛᱚᱵᱮ ᱪᱤᱜ ᱞᱤᱠᱟ?
ᱦᱮᱸ ᱜᱚᱝᱠᱮ ᱟᱞᱮᱥᱮᱜ ᱦᱚᱸ᱾ ᱱᱤᱛᱚᱜ ᱢᱟᱱᱮ ᱥᱮᱛᱳᱝ ᱢᱟ ᱟᱹᱰᱤ ᱟᱸᱴ ᱜᱮ ᱥᱮᱛᱳᱝ ᱠᱟᱫᱟᱭ᱾ ᱟᱨ ᱟ ᱮᱠᱴᱩ ᱩᱸ ᱤᱭᱟᱹ ᱠᱚᱦᱚᱸ ᱨᱤᱢᱤᱞ ᱠᱚᱦᱚᱸ ᱯᱚᱨᱤᱥᱠᱟᱨ ᱧᱚᱜ ᱜᱮ ᱵᱩᱡᱷᱟᱹᱜ ᱠᱟᱱᱟ᱾ ᱟᱫᱚ ᱦᱟᱸᱜ ᱚᱱᱟᱜᱮ ᱫᱟᱜ ᱫᱚ ᱚᱝᱠᱟ ᱛᱟᱸ ᱠᱷᱩᱵᱽ ᱠᱚᱢ ᱵᱩᱡᱷᱟᱹᱜ ᱠᱟᱱᱟ ᱛᱮᱦᱮᱧᱟᱜ ᱤᱭᱟᱹ ᱫᱤᱱ ᱫᱚ ᱦᱮᱸ᱾
ᱦᱩᱸ ᱦᱩᱸ ᱦᱳᱭ ᱦᱳᱭ ᱚᱱᱟᱢᱟ ᱠᱟᱱ ᱜᱮ᱾ ᱢᱟᱱᱮ ᱟᱥᱟ ᱠᱚ ᱠᱚᱢ ᱜᱮᱫᱚ ᱱᱚᱣᱟ ᱤᱭᱟᱹᱛᱮ ᱥᱤᱛᱩᱝ ᱨᱤᱢᱤᱞ ᱠᱚ ᱯᱷᱟᱸᱠᱟ ᱞᱮᱠᱷᱟᱡ ᱟᱵᱚ ᱦᱚᱸ ᱧᱮᱞ ᱠᱟᱛᱮᱜ ᱵᱚᱱ ᱵᱩᱡᱽ ᱫᱟᱲᱮᱭᱟᱜ ᱜᱮᱭᱟ। ᱟᱫᱚ ᱱᱮᱛᱟᱨ ᱢᱟ ᱱᱟᱦᱟᱸᱜ ᱢᱳᱵᱟᱭᱤᱞ ᱨᱮᱜᱮ ᱥᱟᱱᱟᱢ ᱵᱚᱱ ᱧᱮᱞ ᱫᱟᱲᱮᱭᱟᱜ। ᱛᱤᱥᱮ ᱫᱟᱜᱟ ᱛᱤᱥ ᱵᱟᱭ ᱫᱟᱜᱟ। ᱥᱟᱱᱟᱢ ᱢᱳᱵᱟᱭᱤᱞ ᱨᱮᱠᱚ ᱮᱢ ᱠᱟᱜ ᱠᱟᱱᱟ। ᱟᱨ ᱚᱱᱟ ᱵᱚᱱ ᱧᱮᱞ ᱫᱟᱲᱮᱭᱟᱜᱼᱟ, ᱟᱨ ᱟᱯᱱᱟ ᱦᱤᱥᱟᱹᱵ ᱛᱮᱵᱚᱱ ᱠᱟᱹᱢᱤ ᱫᱟᱲᱮᱭᱟᱜᱼᱟ।
ᱦᱳᱣᱟ ᱦᱟᱸ ᱦᱟᱸ, ᱟᱫᱚ ᱜᱚᱝᱠᱮ ᱟᱯᱮᱥᱮᱜ ᱫᱚ ᱚᱱᱟ ᱥᱟᱨᱡᱚᱢ ᱤᱭᱟᱹ ᱠᱚ ᱵᱤᱨ ᱠᱚ ᱢᱮᱱᱟᱜᱼᱟ ᱥᱮ ᱵᱟᱹᱱᱩᱜᱼᱟ?
ᱟ ᱦᱳᱭ ᱜᱚᱝᱠᱮ, ᱟᱞᱮ ᱥᱮᱜ ᱫᱚ ᱵᱩᱨᱩ ᱫᱤᱥᱚᱢ ᱠᱟᱱᱟ, ᱟᱨ ᱟ ᱥᱟᱨᱡᱚᱢ ᱦᱚᱸ ᱢᱮᱱᱟᱜᱼᱟ ᱱᱟᱦᱟᱜ ᱟᱨ ᱵᱩᱨᱩ ᱵᱤᱨ ᱠᱚ ᱢᱮᱱᱟᱜᱼᱟ ᱱᱟᱦᱟᱜ᱾ ᱟᱫᱚ ᱟᱨ ᱟᱯᱮ ᱥᱮᱜ ᱫᱚ ᱢᱮᱱᱟᱜᱼᱟ ᱥᱮ ᱵᱟᱝ? ᱜᱚᱝ
ᱦᱮᱸ ᱜᱚᱝᱠᱮ ᱟᱞᱮ ᱥᱮᱜ ᱦᱚᱸ ᱢᱮᱱᱟᱜ ᱫᱚ ᱢᱮᱱᱟᱜᱼᱟ᱾ ᱟᱫᱚ ᱚᱱᱟ ᱠᱷᱟᱹᱛᱤᱨ ᱜᱮ ᱚ ᱜᱮᱞᱤᱧ ᱞᱟᱹᱭ ᱠᱮᱫᱟ ᱡᱮ, ᱟᱫᱚ ᱱᱤᱛᱚᱜ ᱫᱚ ᱜᱚᱢᱠᱮ ᱚᱱᱟ ᱟᱸᱻ ᱥᱟ ᱵᱤᱨ ᱠᱚᱨᱮ ᱚᱱᱟ ᱳᱜ ᱠᱚᱯᱮ ᱦᱟᱞᱟᱝ ᱮᱫᱟ ᱥᱮ ᱵᱟᱝ?
ᱦᱳᱭ ᱦᱳᱭ ᱜᱚᱝᱠᱮ᱾ ᱟ ᱟᱹᱰᱤ ᱟᱸᱴ ᱜᱚᱢᱠᱮ᱾ ᱚᱱᱟ ᱫᱚ ᱱᱟᱦᱟᱜ ᱪᱮᱜ ᱠᱚ ᱢᱮᱱᱟ ᱮᱠᱫᱚᱢ ᱟᱹᱰᱤ ᱥᱟᱥᱛᱟ ᱵᱚᱞᱮ᱾ ᱢᱮᱱᱮ ᱠᱮᱭᱟ ᱵᱮᱱ ᱡᱩᱫᱤ ᱵᱮᱱ ᱱᱤᱛ ᱦᱚᱸ ᱵᱮᱱ ᱥᱮᱱᱚᱜᱼᱟ ᱵᱮᱱ ᱟᱵᱮᱱ᱾ ᱢᱤᱫ ᱠᱷᱟᱹᱪᱞᱟᱹᱜ ᱵᱮᱱ ᱟᱹᱜᱩᱭᱟ ᱱᱟᱦᱟᱜ, ᱚᱱᱠᱟ ᱯᱩᱴᱠᱟᱹ ᱚᱱᱠᱟ ᱡᱚᱜ ᱠᱟᱱᱟ᱾ ᱯᱩᱴᱠᱟᱹ ᱠᱚ ᱩᱫ ᱠᱚ। ᱟᱫᱚ ᱦᱟᱜ ᱟᱹᱰᱤ ᱡᱷᱟᱹᱞ-ᱡᱷᱟᱹᱞ ᱠᱚᱨᱮᱱ ᱜᱟᱹᱰᱤ ᱠᱚᱛᱮ ᱠᱚ ᱦᱤᱡᱩᱜ ᱛᱟᱦᱮᱱᱟ᱾ ᱟᱨ ᱠᱚ ᱤᱫᱤ ᱛᱟᱦᱮᱱᱟ᱾ ᱟᱫᱚ ᱵᱟᱝ ᱫᱚ ᱟᱹᱠᱷᱨᱤᱧ ᱞᱟᱹᱜᱤᱫ ᱠᱚ ᱤᱫᱤ ᱵᱟᱝ ᱫᱚ ᱡᱚᱢ ᱞᱟᱹᱜᱤᱫ ᱱᱟᱦᱟᱜ? ᱫᱤᱱᱟᱹᱢ ᱜᱮᱠᱚ ᱦᱤᱡᱩᱜ ᱛᱟᱦᱮᱸᱱᱟ᱾ ᱟᱫᱚ ᱟᱞᱮ ᱟᱛᱳ ᱠᱚᱨᱮᱱ ᱫᱚ ᱠᱚ ᱡᱚᱢ ᱞᱟᱜᱟᱣ ᱠᱟᱱᱟ᱾ ᱟᱫᱚ ᱯᱮᱲᱟ ᱠᱚ ᱢᱤᱫ ᱵᱟᱨ ᱠᱚ ᱥᱟᱺᱜᱤᱧ ᱠᱚᱨᱮᱱ ᱦᱮᱱᱟᱜ ᱠᱚᱣᱟ᱾ ᱩᱝᱠᱩ ᱠᱩ ᱦᱤᱡᱩᱜ ᱠᱷᱟᱡ ᱱᱟᱦᱟᱜ ᱟᱞᱮ ᱦᱟᱞᱟᱝ ᱠᱟᱛᱮᱫ ᱞᱮ ᱫᱚᱦᱚ ᱠᱚ ᱛᱟᱦᱮᱱᱟ᱾ ᱟᱨ ᱩᱝᱠᱩ ᱠᱚ ᱤᱫᱤ ᱠᱚ ᱛᱟᱦᱮᱱᱟ᱾ ᱟᱨ ᱟᱯᱮ ᱥᱮᱜ ᱫᱚ ᱪᱮᱜ ᱞᱮᱠᱟ?
ᱦᱮᱸ ᱜᱚᱝᱠᱮ ᱟᱞᱮ ᱥᱮᱜ ᱦᱚᱸ ᱢᱟᱱᱮ ᱟᱹᱰᱤ ᱟᱸᱴ ᱜᱮ ᱚᱝᱠᱟᱜᱮ ᱤᱭᱟᱹ ᱦᱳ ᱢᱟᱱᱮ ᱧᱟᱢᱚᱜ ᱠᱟᱱᱟ ᱚᱵᱚᱥᱥᱳᱭ ᱯᱩᱴᱠᱟᱹ ᱠᱚᱫᱚ। ᱟᱫᱚ ᱟᱞᱮ ᱥᱮᱜ ᱫᱚ ᱜᱚᱝᱠᱮ ᱢᱟᱱᱮ ᱚ ᱥᱟᱸᱜᱮ ᱜᱮ ᱦᱚᱲ, ᱢᱟᱱᱮ ᱯᱨᱚᱪᱩᱨ ᱠᱚ ᱢᱟᱱᱮ ᱦᱤᱡᱩᱜ ᱠᱟᱱᱟ ᱠᱚ᱾ ᱢᱟᱱᱮ ᱟᱞᱮ ᱥᱮᱜ ᱦᱟᱞᱟᱝ ᱫᱟᱠᱚ᱾ ᱧᱤᱫᱟᱹ ᱵᱟᱝ ᱧᱤᱫᱟᱹ ᱧᱤᱫᱟᱹ ᱠᱚ ᱦᱤᱡᱩᱜ ᱠᱟᱱᱟ ᱞᱟᱭᱤᱴ ᱟᱛᱮᱫ ᱦᱮᱸ ᱳᱜ ᱦᱟᱞᱟᱝ, ᱟᱫᱚ ᱜᱚᱝᱠᱮ ᱡᱟᱦᱟᱸ ᱵᱤᱧ ᱠᱤᱨᱤᱧ ᱠᱤ ᱤᱭᱟᱹ ᱠᱚ ᱤᱭᱟᱹ ᱠᱚ ᱢᱮᱱᱟᱜ ᱠᱚᱣᱟ। ᱦᱮᱸ, ᱛᱟᱞᱦᱮ ᱩᱝᱠᱩ ᱫᱚ ᱜᱚᱝᱠᱮ ᱮᱸ ᱡᱮ ᱠᱟᱹᱴᱤᱡ ᱦᱚᱸ ᱵᱚᱛᱚᱨ ᱫᱚ ᱮᱠᱴᱩ ᱵᱟᱝᱠᱚ ᱵᱩᱡᱽ ᱮᱫᱟ। ᱡᱮ ᱯᱟᱪᱮᱫ ᱜᱮ ᱡᱚᱴ ᱢᱚᱴᱮᱡ ᱢᱚᱴᱮᱡ ᱞᱮᱭᱟ, ᱦᱮᱸ। ᱛᱟᱦᱚᱞᱮ ᱚᱝᱠᱟ ᱦᱤᱥᱟᱹᱵ ᱛᱮ ᱦᱮᱸ
ᱮᱠᱫᱚᱢ ᱢᱟᱱᱮ ᱟᱹᱰᱤ ᱥᱟᱵᱫᱷᱟᱱ ᱛᱮ ᱪᱟᱞᱟᱜ ᱦᱳᱭᱳᱜ ᱛᱟᱦᱮᱸᱱᱟ। ᱢᱟᱱᱮ ᱮᱠᱫᱚᱢ ᱩᱱᱟᱹᱜ ᱥᱟᱵᱽᱫᱷᱟᱱ, ᱵᱚᱞᱮ ᱦᱚᱲ ᱡᱤᱣᱤ ᱵᱟᱠᱚ ᱵᱚᱛᱚᱨᱟᱜ ᱠᱟᱱᱟ। ᱢᱟᱱᱮ ᱛᱷᱚᱲᱟ ᱫᱤᱱ ᱛᱷᱚᱲᱟ ᱫᱤᱱ ᱵᱟᱫ ᱨᱮᱜᱮ ᱱᱟᱦᱟᱜ ᱟᱸᱡᱚᱢᱚᱜ ᱛᱟᱦᱮᱱᱟ ᱚᱝᱠᱟ। ᱠᱤ ᱦᱟᱹᱱᱤ ᱠᱚ ᱡᱚᱴᱮᱜ ᱠᱮᱫᱮᱭᱟ ᱠᱟᱹᱲᱪᱩ ᱵᱚᱸᱜᱟ᱾ ᱱᱩᱭ ᱠᱚ ᱡᱚᱴᱮᱫ ᱠᱮᱫᱮᱭᱟ ᱠᱟᱹᱲᱪᱩ ᱵᱚᱸᱜᱟ। ᱟᱹᱰᱤ ᱥᱟᱥᱛᱟ ᱢᱮᱱᱟᱜ ᱟᱠᱟᱫ ᱠᱚᱣᱟ। ᱮᱱ ᱨᱮᱦᱚᱸ ᱠᱚ ᱪᱟᱞᱟᱜ ᱛᱟᱦᱮᱱ ᱜᱮᱭᱟ, ᱵᱟᱠᱚ ᱵᱚᱛᱚᱨᱚᱜ ᱛᱟᱦᱮᱱᱟ ᱟᱞᱮ ᱥᱮᱫ ᱨᱮᱱ ᱦᱚᱲ ᱫᱚ। ᱟᱫᱚ ᱠᱚ ᱚᱱᱮ ᱠᱚ ᱜᱮ ᱡᱚᱴ ᱴᱮᱫ ᱞᱮᱠᱚ ᱠᱷᱟᱡ ᱜᱚᱝᱠᱮ, ᱟ ᱟᱸᱡᱚᱢ ᱞᱮᱟᱵᱮᱱ ᱦᱟᱸᱜ, ᱟᱨ ᱚᱱᱠᱟ ᱠᱚ ᱡᱚᱴᱮᱫ ᱠᱮᱫ ᱠᱚᱜᱮ ᱱᱟᱦᱟᱜ ᱟᱫᱚ ᱥᱩᱨ ᱨᱮᱜᱮ ᱢᱤᱫᱴᱮᱱ ᱜᱩᱨᱩ ᱦᱚᱲ ᱢᱮᱱᱟᱭᱟ ᱱᱟᱦᱟᱜ, ᱟᱹᱰᱤ ᱢᱟᱱᱮ ᱱᱟᱯᱟᱭ ᱜᱩᱨᱩ ᱦᱚᱲ ᱠᱟᱱᱟᱭ, ᱟᱫᱚ ᱩᱱᱤ ᱫᱚ ᱱᱟᱦᱟᱜ ᱮᱠᱢᱟᱛᱨᱚ ᱡᱷᱟᱲ ᱛᱮᱜᱮ ᱱᱟᱦᱟᱜ-ᱮ ᱡᱩᱛ ᱠᱚ ᱛᱟᱦᱮᱸᱱ᱾ ᱟᱫᱚ ᱡᱚᱴᱮᱫ ᱪᱚ ᱟᱠᱚ ᱚᱸᱰᱮ ᱟᱨ ᱠᱚ ᱪᱟᱞᱟᱜᱼᱟ ᱩᱱᱤ ᱴᱷᱮᱡ, ᱟᱫᱚ ᱡᱷᱟᱲ ᱵᱟᱲᱟ ᱠᱮᱫ ᱠᱚᱜ ᱠᱚ, ᱟᱫᱚ ᱡᱩᱛ ᱮᱱ ᱜᱮ ᱟᱫᱚ ᱚᱱᱟ ᱡᱷᱟᱲ ᱨᱮᱱᱟᱜ ᱫᱚ ᱞᱟᱜᱟᱜ ᱜᱮᱭᱟ ᱱᱟᱦᱟᱜ ᱢᱤᱫᱴᱮᱱ ᱢᱮᱨᱚᱢ ᱞᱟᱜᱟᱜᱼᱟᱭ ᱡᱚᱠᱷᱚᱱ ᱮᱱᱛᱮᱱ ᱤᱭᱟᱹ ᱱᱚᱣᱟ ᱤᱭᱟᱹ ᱨᱮ ᱞᱟᱜᱟᱜ ᱛᱟᱸᱦᱮᱱᱟ ᱱᱚᱣᱟ ᱪᱮᱫ ᱠᱚ ᱢᱮᱛᱟᱜᱼᱟ ᱱᱚᱣᱟ ᱢᱟ ᱪᱟᱞᱟᱜ ᱠᱟᱱ ᱱᱚᱣᱟ ᱢᱟ ᱪᱮᱫ ᱵᱚᱱ ᱢᱮᱛᱟᱜ ᱠᱟᱱᱟ ᱟᱥᱟᱲ ᱦᱮᱸ ᱵᱷᱟᱫᱚᱨ ᱨᱮ ᱞᱟᱜᱟᱜ ᱛᱟᱸᱦᱮᱱᱟ ᱟᱫᱚ ᱫᱚ ᱚᱱᱟ ᱫᱚ ᱯᱩᱦᱞᱤ ᱵᱷᱟᱫᱚᱨ ᱨᱮ ᱫᱚ ᱩᱱᱤ ᱫᱚ ᱢᱮᱨᱚᱢᱮ ᱢᱟᱜ ᱠᱚᱣᱟ ᱦᱳᱭ᱾
ᱚ ᱟᱫᱚ ᱜᱚᱝᱠᱮ ᱤᱭᱟᱹ ᱟᱞᱮ ᱥᱮᱫ ᱦᱚᱸ ᱚᱱᱠᱟ ᱜᱮ ᱤᱭᱟᱹ ᱫᱚ ᱟᱫᱚ ᱟᱞᱮ ᱥᱮᱫ ᱫᱚ ᱜᱚᱝᱠᱮ ᱚᱱᱠᱟ ᱞᱮᱠᱟ ᱥᱳᱨ ᱨᱮ ᱢᱤᱫᱴᱮᱱᱮ ᱛᱟᱦᱮᱸ ᱠᱟᱱᱟ ᱚᱱᱠᱟ ᱜᱮ ᱮᱸ ᱟ ᱫᱚ ᱩᱱᱤ ᱫᱚ ᱜᱚᱝᱠᱮ ᱩᱸ ᱜᱚ ᱤᱭᱟᱹᱭᱮᱱᱟᱭ ᱢᱟᱱᱮ ᱵᱚᱸᱜᱟ ᱛᱟᱞᱟᱭᱮᱱᱟᱭ ᱛᱟᱦᱞᱮ ᱚᱱᱟ ᱠᱷᱟᱹᱛᱤᱨ ᱜᱮ ᱟᱫᱚ ᱟᱞᱮ ᱫᱚ ᱜᱚᱝᱠᱮ ᱵᱮᱥᱤᱨ ᱵᱷᱟᱜ ᱜᱮ ᱚᱱᱠᱟ ᱡᱩᱫᱤ ᱥᱚᱢᱚᱥᱥᱟ ᱠᱚ ᱦᱩᱭᱩᱜ ᱜᱮᱭᱟ ᱛᱟᱞᱦᱮ ᱟᱫᱚ ᱩᱱᱫᱚ ᱚᱱᱠᱟ ᱟᱞᱮ ᱫᱚ ᱵᱮᱥᱤᱨ ᱵᱷᱟᱜ ᱦᱚᱸᱥᱯᱤᱴᱟᱞ ᱜᱮ ᱟᱫᱚ ᱞᱮ ᱪᱟᱞᱟᱜ ᱛᱟᱦᱮᱸᱫ ᱦᱮᱸ ᱟᱫᱚ
ᱦᱳᱭ ᱮᱱᱛᱮᱫ ᱚᱱᱠᱟ ᱵᱟᱝᱠᱚ ᱛᱟᱸᱦᱮᱱ ᱠᱷᱟᱡ ᱫᱚ ᱮᱱᱛᱮᱫ ᱩᱯᱟᱹᱭ ᱜᱮ ᱵᱟᱹᱱᱩᱜᱼᱟ ᱮᱱᱛᱮᱫ ᱟᱥᱯᱟ ᱛᱟᱞ ᱜᱮ ᱪᱟᱞᱟᱜ ᱦᱩᱭᱩᱜᱼᱟ, ᱟᱨ ᱱᱮᱛᱟᱨ ᱢᱟ ᱟᱥᱯᱟᱛᱟᱞ ᱨᱮ ᱥᱟᱱᱟᱢ ᱨᱮᱱᱟᱜ ᱨᱟᱱ ᱠᱚ ᱮᱢᱚᱜ ᱠᱟᱱᱟ᱾
ᱦᱩᱸ ᱦᱳᱭ ᱦᱳᱭ ᱦᱮᱸ ᱦᱮᱸ ᱛᱟᱦᱚᱞᱮ ᱮᱢᱱᱤ ᱛᱮ ᱚᱸᱰᱮ ᱫᱚ ᱛᱟᱲᱟᱛᱟᱲᱤ ᱜᱮ ᱢᱟᱱᱮ ᱡᱷᱚᱛᱚ ᱨᱮᱱᱟᱜ ᱜᱮ ᱯᱚᱨᱤᱥᱮᱵᱟ ᱵᱤᱱ ᱧᱟᱢᱟ ᱦᱮᱸ, ᱛᱟᱦᱚᱞᱮ ᱚᱱᱠᱟ ᱦᱤᱥᱟᱹᱵᱽ ᱛᱮᱜᱮ ᱟᱫᱚ ᱟᱞᱮ ᱥᱩᱨ ᱜᱮ ᱦᱚᱸᱥᱯᱤᱴᱟᱞ ᱠᱚ ᱢᱮᱱᱟᱜᱼᱟ ᱛᱟᱞᱦᱮ ᱚᱸᱰᱮ ᱜᱮᱞᱮ ᱢᱟᱱᱮ ᱪᱟᱞᱟᱜᱼᱟ᱾ ᱟᱫᱚ ᱜᱚᱝᱠᱮ ᱤᱭᱟᱹ ᱩᱱᱠᱩ ᱟᱯᱮ ᱡᱟᱦᱟᱸ ᱠᱚᱠᱚ ᱞᱟᱹᱭᱮᱫ ᱠᱚᱣᱟ ᱱᱮᱛᱟᱨ ᱡᱟᱦᱟᱸ ᱠᱚ ᱢᱟᱱᱮ ᱩᱸᱰᱩᱜ ᱟᱠᱟᱱᱟ ᱫᱚ, ᱢᱟᱱᱮ ᱦᱳᱭ ᱱᱟᱠᱚ ᱫᱷᱮᱨ ᱫᱤᱱ ᱜᱮ ᱩᱱᱠᱩ ᱪᱚᱱᱫᱨᱚ ᱵᱚᱲᱟ ᱡᱟᱦᱟᱸ ᱢᱟᱱᱮ ᱯᱚᱭᱥᱟ ᱦᱚᱲᱢᱚ ᱨᱮ ᱚᱱᱟ ᱯᱚᱭᱥᱟ ᱞᱮᱠᱟ ᱜᱳᱞ ᱜᱳᱞ ᱫᱟᱜᱽ ᱠᱚ ᱢᱮᱱᱟᱜ ᱛᱟᱠᱚᱣᱟ ᱩᱱᱠᱩ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱟᱯᱮ ᱥᱮᱫ?
ᱪᱤᱞᱤ ᱜᱚᱝᱠᱮ ᱩᱱᱠᱩ ᱫᱚ? ᱚ ᱟᱪᱪᱷᱟ ᱟᱪᱪᱷᱟ, ᱟᱞᱮ ᱥᱮᱫ ᱫᱚ ᱱᱟᱦᱟᱜ ᱱᱚᱣᱟ ᱵᱤᱨ ᱫᱤᱥᱚᱢ ᱜᱟᱡᱟᱲ ᱫᱤᱥᱚᱢ, ᱟᱹᱰᱤ ᱟᱭᱢᱟ ᱨᱚᱠᱚᱢ ᱵᱤᱧ ᱢᱮᱱᱟᱜ ᱠᱚᱣᱟ ᱜᱚᱠᱮ ᱢᱟᱱᱮ
ᱢᱟᱱᱮ ᱱᱚᱝᱠᱟᱱ ᱵᱤᱧ ᱢᱮᱱᱟᱜ ᱠᱚᱣᱟ ᱡᱟᱦᱟᱸ ᱫᱚ ᱦᱩᱫᱤᱥ ᱦᱚᱸ ᱵᱟᱵᱮᱱ ᱫᱟᱲᱮᱭᱟᱜᱼᱟ ᱱᱟᱦᱟᱜ ᱢᱟᱱᱮ ᱮᱠᱫᱚᱢ ᱨᱚᱝ ᱠᱚ ᱱᱟᱦᱟᱜ ᱱᱚᱝᱠᱟ ᱱᱚᱝᱠᱟ ᱦᱟᱹᱲᱭᱟᱹᱲ ᱵᱤᱧ ᱵᱮᱱ ᱧᱮᱞ ᱠᱚᱣᱟ ᱥᱮ ᱥᱟᱥᱟᱝ ᱵᱤᱧ ᱵᱮᱱ ᱧᱮᱞ ᱠᱚᱣᱟ ᱥᱮ ᱱᱚᱝᱠᱟ ᱦᱮᱸᱫᱮ ᱵᱤᱧ ᱵᱮᱱ ᱧᱮᱞ ᱠᱚᱣᱟ ᱥᱮ ᱱᱚᱝᱠᱟ ᱮᱸ ᱢᱟᱱᱮ ᱤᱭᱟᱹ ᱵᱤᱧ, ᱪᱮᱫ ᱠᱚ ᱢᱮᱱᱟ ᱦᱟᱸᱜ, ᱯᱩᱸᱲ ᱵᱤᱧ ᱵᱮᱱ ᱧᱮᱞ ᱠᱚᱣᱟ ᱢᱟᱱᱮ ᱥᱚᱵᱽ ᱨᱚᱠᱚᱢ ᱜᱮ ᱢᱮᱱᱟᱜ ᱠᱚᱣᱟ ᱟᱨ ᱱᱩᱠᱩ ᱠᱟᱵᱽᱨᱟ ᱱᱩᱠᱩ ᱦᱮᱸᱫᱮ ᱠᱟᱵᱽᱨᱟ ᱢᱟᱱᱮ ᱠᱩ ᱱᱩᱠᱩ ᱜᱟᱸᱰᱮᱛ ᱠᱟᱸᱰᱮᱛ ᱠᱚᱢᱟ ᱱᱩᱠᱩ ᱢᱟ ᱦᱟᱸᱜ ᱜᱚᱴᱟ ᱯᱟᱲᱟ ᱜᱮ ᱫᱤᱥᱚᱢ ᱜᱮ ᱢᱮᱱᱟᱜ ᱠᱚᱣᱟ, ᱦᱳᱭ᱾ ᱟᱫᱚ ᱱᱚᱜ-ᱚᱭ ᱥᱩᱨ ᱫᱤᱱ ᱱᱟᱦᱟᱜ ᱢᱤᱫᱴᱮᱱ ᱟᱞᱮᱭᱟᱜ ᱵᱟᱲᱜᱮ ᱠᱚᱪᱟ ᱥᱮᱫ ᱱᱟᱦᱟᱜ-ᱮ ᱵᱚᱞᱚ ᱞᱮᱱᱟ, ᱟᱫᱚ ᱩᱱᱤᱭᱟᱜ ᱫᱮᱭᱟ ᱨᱮᱫᱚ ᱱᱟᱦᱟᱜ ᱟᱹᱰᱤ ᱡᱩᱫᱟᱹ ᱫᱷᱟᱨᱟ ᱨᱚᱝ ᱛᱮ ᱛᱟᱦᱮᱸ ᱠᱟᱱ ᱛᱟᱭᱟ, ᱢᱟᱱᱮ ᱩᱱᱠᱩ ᱠᱟᱲᱪᱷᱩ ᱜᱮᱭ ᱛᱟᱦᱮᱸ ᱠᱟᱱᱟ, ᱟᱫᱚ ᱚᱱᱟ ᱯᱩᱸᱲ ᱦᱮᱸᱫᱮ ᱥᱟᱶ ᱥᱟᱶ ᱛᱮ ᱚᱱᱟ, ᱚᱱᱟ ᱥᱟᱶᱛᱮ ᱚᱱᱟ ᱵᱚᱦᱚ ᱵᱚᱦᱚᱜ ᱛᱮᱫ ᱫᱚ ᱱᱚᱝᱠᱟ ᱦᱮᱸᱫᱮ ᱢᱟᱱᱮ ᱛᱟᱦᱮᱸ ᱠᱟᱱᱟ, ᱟᱨ ᱮᱠᱫᱚᱢ ᱱᱟᱛᱮ ᱢᱟᱱᱮ ᱡᱚᱨᱚᱜ ᱦᱮᱸᱫᱮ, ᱢᱟᱱᱮ ᱢᱤᱫᱴᱮᱱ ᱦᱮᱸᱫᱮ ᱛᱟᱸᱦᱮᱱᱟ ᱢᱤᱫᱴᱮᱱ ᱠᱤᱪᱨᱤᱡ ᱠᱚᱵᱚᱱ ᱦᱚᱨᱚᱜ ᱵᱟᱲᱟᱭᱟ ᱚᱱᱠᱟ ᱦᱮᱸᱫᱮ ᱾ ᱟᱨ ᱢᱤᱫᱴᱮᱡ ᱫᱚ ᱮᱠᱫᱚᱢ ᱢᱟᱭᱱᱚᱢ ᱠᱟᱡᱚᱞ ᱞᱮᱠᱟ ᱮᱠᱫᱚᱢ ᱦᱮᱸᱫᱮ ᱛᱚ ᱚᱱᱮ ᱚᱱᱠᱟ ᱱᱤᱡ ᱮ ᱛᱟᱦᱮᱸ ᱠᱟᱱᱟ ᱾ ᱟᱨ ᱟᱹᱰᱤ ᱡᱮᱞᱮᱧ ᱮ ᱛᱟᱦᱮᱸ ᱠᱟᱱᱟ᱾ ᱮᱠᱫᱚᱢ ᱥᱩᱱᱩᱢ ᱚᱡᱚᱜ ᱠᱟᱫᱮ ᱞᱮᱠᱟ ᱮᱠᱫᱚᱢᱮ ᱡᱷᱟᱞᱠᱟᱜ ᱠᱟᱱ ᱛᱟᱸᱦᱮᱱᱟ ᱾ ᱦᱳᱭ ᱜᱚᱢᱠᱮ ᱧᱮᱞ ᱠᱟᱛᱮ ᱜᱮ ᱮᱠᱫᱚᱢ ᱟᱹᱰᱤ ᱵᱚᱛᱚᱨ ᱟᱫᱚ ᱱᱟᱸᱜ ᱢᱤᱫᱴᱮᱱ ᱠᱚᱲᱟ ᱦᱚᱲ ᱢᱮᱱᱟᱭᱟ ᱟᱹᱛᱩ ᱨᱮᱜᱮ
ᱦᱩᱸ᱾
ᱜᱟᱹᱰᱤ ᱯᱷᱳᱱ ᱜᱚᱫ ᱟᱫᱮᱭᱟ ᱦᱮᱡ ᱜᱚᱫ ᱮᱱᱟᱭ ᱾ ᱟᱨᱮ ᱥᱟᱵ ᱠᱮᱫᱮᱭᱟ ᱦᱳᱭ ᱜᱚᱝᱠᱮ ᱟᱹᱰᱤ ᱢᱟᱹᱦᱤᱨ ᱜᱮᱭᱟ ᱥᱟᱵ ᱞᱟᱹᱜᱤᱫ ᱩᱱᱤ ᱫᱚ ᱵᱤᱨ ᱥᱮ ᱵᱤᱧ ᱠᱚᱭ ᱧᱟᱢ ᱞᱮᱠᱚ ᱠᱷᱟᱡ ᱫᱚ ᱥᱟᱵ ᱠᱛᱮᱫ ᱡᱟᱸᱢᱲᱩ ᱠᱚ ᱟᱹᱜᱩ ᱠᱚ ᱛᱟᱭᱟ᱾ ᱠᱚ ᱟᱫᱚ ᱚᱱᱠᱟᱜᱮ ᱵᱟᱰᱟᱭᱟ ᱥᱟᱵ ᱠᱮᱫᱮᱭᱟ ᱟᱨ ᱢᱤᱫᱴᱮᱱ ᱴᱷᱚᱝ ᱨᱮᱭ ᱵᱷᱚᱨᱟᱣ ᱠᱮᱫᱮᱭᱟ ᱾ ᱟᱨ ᱴᱷᱚᱝ ᱫᱚᱭ ᱵᱷᱩᱜᱟᱹᱜ ᱠᱮᱫᱟ ᱟᱨᱮ ᱤᱫᱤ ᱠᱮᱫᱮᱭᱟ ᱱᱟᱜ ᱟᱫᱚ ᱢᱤᱫ ᱵᱟᱨ ᱦᱚᱲ ᱢᱮᱱᱟᱜ ᱠᱚᱣᱟ ᱢᱮᱱᱫᱟ ᱡᱚᱢᱮᱭᱟ ᱤᱧ ᱟᱫᱚ ᱟᱫᱚᱫᱩᱧ ᱢᱮᱱᱫᱟ ᱵᱟᱝ ᱵᱟᱝ ᱵᱟᱝ ᱱᱩᱠᱩ ᱠᱚᱫᱚ ᱟᱞᱚᱯᱮ ᱡᱚᱢ ᱟᱫᱚ ᱠᱚ ᱢᱮᱱ ᱮᱫᱟ ᱦᱮᱸ ᱤᱧ ᱵᱚᱦᱚᱜ ᱦᱚ ᱨᱟᱯᱟᱜ ᱠᱟᱛᱮᱤᱧ ᱡᱚᱢ ᱵᱟᱲᱟᱣ ᱟᱠᱟᱫ ᱛᱟᱯᱚᱨ ᱟᱫᱚ ᱵᱟᱹᱞᱤ ᱮᱢᱟᱜ ᱠᱚᱣᱟᱦᱟᱸ ᱟᱫᱚ ᱾
ᱦᱮᱸ ᱦᱮᱸ ᱦᱮᱸ ᱦᱮᱸ ᱟᱫᱚ ᱜᱚᱝᱠᱮ ᱤᱭᱟᱹ? ᱩᱱᱤ ᱫᱚ ᱡᱟᱦᱟᱸᱭ ᱥᱟᱵ ᱠᱮᱫᱮᱭᱭᱟ ᱥᱮ ᱥᱟᱵ ᱠᱟᱛᱮ ᱤᱫᱤ ᱠᱮᱫᱮᱭᱟ ᱩᱱᱤ ᱫᱚ ᱜᱚᱢᱠᱮ ᱡᱟᱦᱟᱱᱟᱜ ᱚᱱᱠᱟ ᱵᱟᱲᱟᱭ ᱜᱮᱭᱟᱭ ᱵᱟᱠᱷᱟᱱ ᱫᱚ ᱦᱚᱴᱟ ᱪᱤᱠᱟᱹᱛᱮ ᱥᱟᱵ ᱠᱮᱫᱮᱟᱭ ᱚᱱᱠᱟ ᱟᱪᱮᱛ ᱪᱮᱫ ᱞᱮᱠᱟ ᱚᱵᱷᱟᱵ ᱛᱮ?
ᱩᱱᱤ ᱫᱚ ᱵᱟᱰᱟᱭ ᱫᱚ ᱱᱟᱜ ᱚᱱᱠᱟ ᱚᱡᱷᱟ ᱢᱟᱱᱛᱟᱨ ᱠᱚᱫᱚ ᱵᱟᱝ ᱠᱟᱱ ᱛᱟᱭᱟ ᱩᱱᱤ ᱫᱚ ᱚᱱᱟ ᱛᱟᱹᱨᱤᱠᱟᱭ ᱪᱮᱫ ᱠᱟᱜ-ᱟ ᱡᱟᱦᱟᱸ ᱩᱱᱠᱩ ᱵᱤᱧ ᱵᱟᱞᱟ ᱠᱚ ᱥᱟᱵ ᱠᱚ ᱛᱟᱦᱮᱱᱟ ᱾ ᱟᱨ ᱪᱮᱫ ᱞᱮᱠᱟ ᱠᱟᱛᱮᱫ ᱚᱱᱟ ᱢᱤᱫᱴᱮᱱ ᱠᱟᱰᱮᱡ ᱛᱟᱦᱮᱱ ᱛᱟᱠᱚᱣᱟ ᱟᱨ ᱚᱱᱟ ᱛᱤ ᱠᱚ ᱱᱚᱝᱠᱟ ᱠᱚᱣᱟ ᱾ ᱞᱟᱦᱟᱨᱮ ᱚᱱᱮ ᱚᱱᱠᱟ ᱠᱟᱛᱮᱜ ᱩᱱᱤ ᱫᱚᱭ ᱥᱟᱵ ᱠᱮᱫᱮᱭᱟ ᱱᱟᱦᱟᱸᱜ᱾ ᱚᱱᱠᱟ ᱚᱱᱠᱟ ᱚᱱᱠᱟ ᱛᱮᱜᱮ, ᱟᱫᱚ ᱛᱟᱹᱨᱤᱠᱟᱭ ᱵᱟᱰᱟᱭᱟ ᱱᱟᱦᱟᱸᱜ ᱚᱱᱠᱟᱜᱮ ᱟᱫᱚ ᱩᱱᱤ ᱫᱚ ᱵᱚᱨᱟᱨᱮᱭ ᱵᱷᱚᱨᱟᱣ ᱠᱮᱫᱮᱭᱟ ᱾ ᱢᱤᱫ ᱫᱤᱱ ᱢᱤᱫ ᱞᱟᱦᱟᱛᱮ ᱥᱟᱵ ᱞᱮᱫᱮ ᱩᱱᱤ ᱫᱚ ᱵᱚᱨᱟᱨᱮᱭ ᱵᱷᱚᱨᱟᱣ ᱞᱮᱫᱮᱭᱟ ᱟᱨ ᱱᱚᱭᱴᱟᱜ ᱤᱭᱟᱹᱭ ᱥᱟᱵ ᱞᱮᱫᱮ ᱩᱱᱤ ᱫᱚ ᱴᱷᱚᱝ ᱞᱟᱹᱰᱩ ᱴᱦᱚᱝ ᱢᱟ ᱪᱚᱠᱞᱮᱴ ᱰᱤᱵᱟ ᱵᱟᱝ ᱧᱟᱢᱚᱜ-ᱟ᱾
ᱦᱳᱭ ᱦᱳᱭ ᱦᱳᱭ ᱾
ᱦᱳᱭ ᱟᱫᱚ ᱢᱚᱸᱡᱽ ᱜᱮ ᱵᱷᱚᱨᱟᱣ ᱠᱟᱛᱮᱫ ᱚᱱᱟ ᱤᱭᱟᱹ ᱠᱮᱫᱟ ᱵᱷᱩᱜᱟᱹᱜ ᱠᱮᱫᱟ ᱥᱟᱸᱦᱮ ᱦᱟᱛᱟᱣ ᱞᱟᱹᱜᱤᱫᱜ᱾ ᱟᱨ ᱟᱯᱮ ᱥᱮᱫ ᱛᱚᱵᱮ ᱚᱱᱠᱟ ᱠᱚᱯᱮ ᱥᱟᱵ ᱵᱟᱲᱟ ᱠᱚ ᱛᱟᱦᱮᱱᱟ ᱥᱮ ᱵᱟᱝ?
ᱮᱸ ᱦᱮᱸ ᱜᱚᱝᱠᱮ ᱟᱞᱮ ᱥᱮᱫ ᱫᱚ ᱟᱫᱚ ᱟᱞᱮ ᱥᱮᱫ ᱚᱱᱠᱟ ᱥᱟᱱᱛᱟᱲ ᱫᱚ ᱵᱟᱝᱠᱚ ᱥᱟᱵ ᱠᱚᱣᱟ, ᱟᱫᱚ ᱡᱟᱦᱟᱸᱭ ᱩᱱᱠᱩ ᱵᱤᱧ ᱥᱟᱥᱟᱵ ᱠᱚᱠᱚ ᱜᱚᱝᱠᱮ ᱠᱚ ᱦᱤᱡᱩᱜ ᱫᱚ ᱦᱮᱸ ᱛᱟᱦᱚᱞᱮ ᱩᱱᱠᱩ ᱜᱮ ᱩᱱᱠᱩ ᱜᱮ ᱢᱟᱱᱮ ᱥᱟᱵ ᱤᱫᱤ ᱠᱚᱣᱟ ᱠᱚ ᱢᱟᱱᱮ ᱵᱚᱲᱚ ᱵᱚᱲᱚ ᱠᱚ ᱡᱟᱦᱟᱸ ᱠᱚ ᱢᱟᱨᱮ ᱢᱟᱨᱮ ᱠᱚ ᱵᱤᱧ ᱠᱚ ᱢᱮᱱᱟᱜ ᱠᱚᱣᱟ, ᱛᱟᱦᱚᱞᱮ ᱩᱱ ᱠᱚᱜᱮ ᱞᱟᱹᱭ ᱟᱠᱚᱣᱟᱞᱮ ᱡᱮ ᱱᱚᱰᱮ ᱱᱚᱰᱮ ᱢᱮᱱᱟᱜ ᱠᱚᱣᱟ ᱱᱚᱝᱠᱟᱱ ᱠᱚ ᱛᱟᱦᱚᱞᱮ ᱤᱭᱟᱹᱜᱮ ᱥᱟᱵ ᱮ ᱠᱟᱛᱮᱜ ᱠᱚ ᱤᱫᱤ ᱠᱚᱣᱟ, ᱟᱫᱚ ᱜᱚᱝᱠᱮ ᱜᱮ ᱢᱤᱫᱴᱮᱱ ᱦᱟᱸᱜ ᱚᱱᱠᱟ ᱢᱟᱱᱮ ᱚᱱᱟ ᱫᱚ ᱦᱟᱱᱮ ᱯᱷᱚᱨᱮᱥᱴ ᱰᱤᱯᱟᱨᱢᱮᱱᱴ ᱠᱷᱚᱱᱟᱜ ᱜᱮᱠᱚ ᱤᱭᱟᱹ ᱞᱮᱫᱮᱭᱟ ᱟᱲᱟᱜ ᱦᱚᱴᱚ ᱞᱮᱫᱮᱭᱟ ᱠᱚ ᱾ ᱢᱟᱱᱮ ᱵᱚᱲᱚ ᱧᱚᱜ ᱢᱟᱱᱮ ᱵᱤᱧ ᱜᱚᱝᱠᱮ ᱦᱚᱭ ᱫᱚ ᱾ ᱟᱫᱚ ᱩᱱᱤ ᱵᱤᱧ ᱫᱚ ᱢᱟᱱᱮ ᱩᱱᱠᱩ ᱪᱷᱳᱴᱳ ᱠᱷᱟᱴᱳ ᱡᱟᱦᱟᱸᱭ ᱟᱹᱰᱤ ᱚᱱᱠᱟ ᱢᱟᱱᱮ ᱡᱟᱦᱟᱸ ᱠᱚ ᱞᱟᱹᱭ ᱠᱮᱫᱟᱞᱤᱧ ᱡᱮᱱ ᱪᱚᱱᱫᱨᱚ ᱵᱚᱲᱟ ᱠᱚ ᱟᱨᱚ ᱚᱱᱱᱚ ᱵᱤᱧ ᱠᱚᱠᱚ ᱡᱚᱢ ᱠᱚᱣᱟ ᱠᱚ ᱚᱱᱠᱟᱱ ᱵᱤᱧᱮ ᱟᱲᱟᱜ ᱦᱚᱴᱚ ᱞᱮᱫᱮᱭᱟ ᱠᱚ ᱾ ᱤᱭᱟᱹ ᱠᱷᱚᱱᱟᱜ
ᱦᱳᱭ ᱜᱚᱝᱠᱮ ᱟᱨ ᱟᱪᱪᱷᱟ ᱢᱤᱫᱴᱮᱱ ᱞᱤᱧ ᱠᱩᱞᱤᱭᱮᱫ ᱵᱮᱱᱟ ᱟᱨᱦᱚᱸ ᱚ᱾ ᱟᱵᱮᱱ ᱥᱮᱫ ᱡᱮᱢᱚᱱ ᱵᱤᱧ ᱠᱚ ᱢᱮᱱᱟᱜ ᱠᱚᱣᱟ ᱛᱟᱦᱚᱞᱮ ᱛᱤᱱᱟᱹᱜ ᱞᱟᱹᱴᱩ ᱞᱟᱹᱴᱩ ᱵᱤᱧ ᱵᱮᱱ ᱟᱵᱮᱱ ᱥᱮ ᱟᱯᱮ ᱥᱮᱫ ᱨᱮ ᱯᱮ ᱧᱮᱞ ᱵᱟᱲᱟ ᱠᱟᱜ
ᱦᱮᱸ ᱜᱚᱝᱠᱮ ᱞᱟᱹᱴᱩ ᱞᱟᱹᱴᱩ ᱫᱚ ᱟᱞᱮ ᱥᱮᱫ ᱱᱚᱛᱮ ᱫᱚ᱾ ᱢᱮᱱᱟᱜ ᱠᱚᱣᱟ ᱵᱚᱲᱚ ᱵᱚᱲᱚ ᱵᱤᱧ ᱜᱮ ᱡᱮᱢᱚᱱ ᱩᱱᱠᱩ ᱦᱮᱸᱫᱮ ᱠᱚ ᱡᱟᱸᱦᱟᱸ ᱠᱚ ᱟᱭᱟᱝ ᱵᱤᱧ ᱵᱚᱱ ᱢᱮᱛᱟ ᱠᱚ ᱠᱟᱱᱟ᱾
ᱦᱩᱸ
ᱦᱮᱸ ᱛᱟᱦᱚᱞᱮ ᱩᱱᱠᱩ ᱦᱚᱸ ᱵᱚᱲᱚ ᱜᱮᱭᱟ ᱠᱚ ᱢᱚᱴᱟ ᱢᱩᱴᱤ ᱳᱭ ᱪᱟᱨ ᱯᱷᱩᱴ ᱯᱟᱸᱪ ᱯᱷᱩᱴ᱾ ᱛᱳ ᱚᱱᱠᱟ ᱦᱳᱭᱳᱜ ᱟᱠᱚ ᱦᱮᱸ, ᱚᱱᱠᱟ ᱠᱚ ᱢᱮᱱᱟᱜ ᱠᱚᱣᱟ ᱛᱟ ᱯᱚᱨᱮ ᱟᱨᱚ᱾ ᱩᱱᱠᱩ ᱠᱮ ᱵᱮᱥᱤ ᱠᱚ ᱤᱭᱟᱹᱜᱼᱟ ᱛᱟᱨᱯᱚᱨᱮ ᱟᱨ ᱚᱱᱭᱚ ᱠᱚ ᱡᱟᱢᱵᱽᱲᱩ ᱠᱚᱫᱚ ᱵᱮᱱ ᱵᱟᱲᱟᱭ ᱟᱠᱚᱣᱟ ᱡᱟᱢᱵᱽᱲᱩ ᱠᱚᱦᱚᱸ᱾ ᱚᱱᱠᱟ ᱦᱚᱸ ᱩᱱᱠᱩ ᱦᱚᱸᱠᱚ ᱞᱟᱹᱴᱷᱩᱜ ᱜᱮᱭᱟ ᱦᱮᱸ ᱟᱫᱚ ᱜᱚᱢᱠᱮ ᱡᱟᱢᱲᱩ ᱦᱮᱸ ᱡᱟᱢᱲᱳ ᱵᱤᱧ ᱠᱚ ᱟᱯᱮ ᱥᱮᱫ ᱤᱭᱟᱹ ᱡᱚᱢ ᱵᱟᱲᱟ ᱠᱚᱜᱮᱭᱟ ᱠᱚ ᱥᱮ ᱵᱟᱝ?
ᱦᱳᱭ ᱜᱚᱝᱠᱮ ᱡᱚᱢ ᱜᱮ ᱟᱨ ᱡᱟᱦᱟᱸ ᱞᱟᱹᱴᱩ ᱠᱟᱛᱷᱟᱞᱤᱧ ᱞᱟᱹᱭᱮᱫ ᱠᱟᱱ ᱯᱟᱞᱤᱧ ᱞᱟᱹᱭ ᱞᱟᱦᱟ ᱞᱮᱜᱤ, ᱟᱞᱮᱥᱮᱫ ᱫᱚ ᱦᱟᱸᱜ ᱢᱟᱱᱮ ᱢᱤᱫᱴᱮᱱ ᱵᱤᱧ ᱱᱩᱱᱟᱹᱜ ᱢᱚᱴᱟ ᱞᱮ ᱧᱟᱢ ᱞᱮᱫᱮᱭᱟ ᱱᱚᱜᱼᱚᱭ ᱥᱩᱨ ᱫᱤᱱ ᱜᱮ ᱢᱤᱫᱴᱮᱱ ᱰᱟᱦᱟᱨ ᱨᱮ ᱯᱟᱨᱚᱢᱚᱜ ᱠᱟᱱ ᱛᱟᱦᱮᱱᱟ ᱟᱫᱚ ᱩᱱᱠᱩ ᱫᱚ ᱟᱹᱰᱤ ᱟᱸᱴ ᱠᱚ ᱢᱚᱴᱟᱜ ᱛᱟᱦᱮᱸᱱᱟ ᱢᱟᱱᱮ ᱢᱩᱰᱷᱟᱹ ᱞᱮᱠᱟ ᱢᱚᱴᱟᱭ ᱛᱟᱦᱮᱸ ᱠᱟᱱᱟ᱾
ᱚ
ᱟᱨ ᱵᱟᱹᱭ ᱵᱟᱹᱭ ᱛᱮ ᱮᱠᱫᱚᱢᱮ ᱯᱟᱨᱚᱢᱚᱜ ᱠᱟᱱᱟ ᱮᱠᱫᱚᱢ᱾ ᱚᱭᱩᱵ ᱵᱮᱞᱟ ᱚᱠᱛᱮ, ᱮᱛᱚ ᱵᱟᱹᱭ ᱵᱟᱹᱭ ᱛᱮ ᱵᱟᱝ᱾ ᱡᱮ ᱵᱚᱞᱮ ᱟᱨ ᱵᱟᱹᱭ ᱵᱟᱹᱭ ᱛᱮ ᱩᱱᱠᱩ ᱢᱚᱴᱟ ᱵᱤᱧ ᱵᱟᱝ ᱚ ᱛᱟᱦᱮᱱᱟ᱾
ᱦᱮᱸ ᱦᱮᱸ ᱩᱱᱠᱩ ᱫᱚ ᱦᱟᱹᱱᱠᱩ ᱜᱚᱝᱠᱮ ᱩᱱᱠᱩ ᱫᱚ ᱦᱟᱱᱠᱩ ᱦᱮᱸ ᱦᱮᱸ ᱟᱫᱚ᱾ ᱩᱱᱠᱩ ᱫᱚ ᱜᱚᱝᱠᱮ ᱦᱟᱱᱠᱩ ᱤᱭᱟᱹ ᱠᱚᱫᱚ ᱪᱤᱞᱤ ᱠᱚ ᱢᱮᱛᱟ ᱠᱚᱣᱟ ᱞᱟᱹᱭ ᱵᱤᱱ ᱥᱮ᱾
ᱪᱤᱞᱤ ᱚᱡᱽᱜᱟᱨ ᱯᱚᱡᱜᱟᱨ ᱛᱚ ᱯᱟᱥᱮᱫ ᱪᱤᱞᱤ ᱪᱚ ᱠᱚ ᱢᱮᱛᱟ ᱠᱚ ᱱᱟᱦᱟᱜ᱾ ᱦᱮᱸ ᱦᱮᱸ ᱟᱫᱚ ᱱᱟᱦᱟᱜ ᱟᱹᱰᱤ ᱵᱟᱹᱭ ᱵᱟᱹᱭ ᱛᱮ ᱯᱟᱨᱚᱢᱚᱜ ᱠᱟᱱᱟ᱾
ᱦᱮᱸ ᱵᱚᱴᱟ ᱵᱤᱧ ᱦᱚᱸᱠᱚ ᱞᱟᱹᱭ ᱜᱮᱭᱟ ᱜᱚᱝᱠᱮ᱾
ᱵᱚᱰᱟ ᱵᱤᱧ ᱦᱳᱭ, ᱦᱮᱸ ᱟᱫᱚ ᱟᱫᱚ ᱜᱚᱝᱠᱮ ᱪᱮᱫ ᱛᱮᱱ ᱦᱩᱭᱩᱜ ᱵᱟᱹᱭ ᱵᱟᱹᱭ ᱛᱮ ᱯᱟᱨᱚᱢᱚᱜ ᱠᱟᱱᱟ, ᱟᱫᱚ ᱢᱳᱵᱟᱭᱤᱞ ᱠᱚᱛᱮ ᱞᱮ ᱠᱮᱢᱮᱨᱟ ᱵᱟᱲᱟ ᱠᱮᱫᱮᱭᱟ᱾ ᱟᱫᱚ ᱱᱟᱦᱟᱜ ᱩᱱᱤ ᱵᱟᱹᱭ ᱵᱟᱹᱭ ᱛᱮ ᱪᱟᱞᱟᱜ ᱠᱷᱟᱱ ᱩᱱᱤ ᱥᱩᱨ ᱨᱮ ᱠᱷᱟᱡ ᱫᱚ ᱟᱞᱚᱢ ᱪᱟᱞᱟᱜᱼᱟ, ᱱᱩᱱᱟᱹᱜ ᱥᱯᱤᱰ ᱢᱚᱪᱷᱟ ᱫᱚ ᱪᱟᱞᱟᱜ ᱛᱟᱭᱟ ᱱᱟᱦᱟᱜ ᱵᱟᱝ᱾ ᱢᱤᱫ ᱜᱷᱟᱹᱲᱤ ᱛᱮ ᱚᱱᱮ ᱩᱱᱤ ᱫᱚ ᱱᱩᱱᱟᱜ ᱞᱟᱹᱴᱩᱭ ᱛᱟᱦᱮᱸ ᱠᱟᱱᱟ ᱢᱮᱨᱚᱢ ᱠᱚᱫᱚ ᱟᱨᱟᱢ ᱛᱮᱭ ᱡᱚᱢ ᱠᱚᱣᱟ᱾ ᱟᱨ ᱡᱟᱸᱢᱲᱩ ᱡᱟᱸᱦᱟᱸ ᱡᱚᱢ ᱵᱮᱱ ᱞᱟᱹᱭ ᱠᱮᱫ ᱛᱚ ᱟᱞᱮ ᱥᱮᱫ ᱫᱚ ᱱᱟᱦᱟᱜ ᱡᱟᱢᱲᱩ ᱠᱚ ᱡᱩᱫᱤ ᱠᱚ ᱧᱮᱞ ᱧᱟᱢ ᱠᱮᱫ ᱠᱚᱣᱟ ᱫᱤᱱᱟᱹᱢ ᱜᱮ ᱦᱟᱜ ᱠᱚ ᱧᱟᱢ ᱵᱟᱲᱟ ᱠᱚ ᱛᱟᱦᱮᱱ ᱜᱮᱭᱟ᱾ ᱟᱫᱚ ᱠᱚ ᱥᱟᱵ ᱠᱚ ᱠᱚ ᱥᱟᱵ ᱠᱮᱫ ᱠᱚᱜᱮ ᱠᱩ ᱟᱨᱠᱩ ᱰᱟᱸᱰᱟ ᱠᱚᱨᱮ, ᱢᱮᱫ ᱠᱚᱨᱮ, ᱡᱤᱣᱮᱫ ᱛᱮᱜᱮ ᱜᱷᱟᱥᱟᱣ ᱟᱠᱚ᱾ ᱟᱫᱚ ᱠᱚ ᱥᱟᱵ ᱟᱹᱜᱩ ᱠᱮᱫ ᱠᱚᱜᱮ ᱟᱫᱚ ᱢᱤᱫ ᱵᱟᱨ ᱦᱚᱲ ᱢᱮᱱᱟᱜ ᱠᱚᱜᱮᱭᱟ ᱱᱟᱦᱟᱜ ᱟᱛᱩ ᱠᱚᱨᱮ᱾ ᱟᱫᱚ ᱟᱹᱰᱤ ᱨᱟᱹᱥᱠᱟᱹ ᱠᱚ ᱟᱹᱭᱠᱟᱹᱣᱟ ᱩᱱᱠᱩ ᱫᱚ ᱚᱱᱟ ᱫᱚ ᱟᱹᱰᱤ ᱥᱤᱵᱤᱞ ᱠᱚ ᱟᱹᱭᱠᱟᱹᱣᱟ ᱟᱫᱚ ᱩᱱᱠᱩ ᱠᱚᱜᱮ ᱱᱟᱦᱟᱜ᱾ ᱠᱚ ᱠᱷᱟᱞ ᱵᱟᱲᱟ ᱠᱚᱣᱟ, ᱟᱫᱚ ᱠᱷᱟᱞ ᱠᱚ ᱧᱮᱞ ᱞᱮᱠᱷᱟᱡ ᱜᱮ ᱱᱮ ᱦᱚᱲᱢᱟ ᱟᱹᱰᱤ ᱵᱚᱛᱚ ᱨᱟᱱ ᱡᱩᱫᱟᱹ ᱜᱮᱭᱟ ᱟᱫᱚ ᱦᱟᱸᱜ, ᱵᱟᱹᱝ ᱦᱮᱸ ᱟᱫᱚ ᱱᱟᱦᱟᱜ ᱢᱚᱱᱮ ᱫᱚ ᱦᱩᱭ ᱟᱠᱟᱱ ᱜᱮᱭᱟ ᱡᱚᱢ ᱞᱟᱹᱜᱤᱫ ᱢᱮᱱᱠᱷᱟᱱ ᱚᱱᱟ ᱧᱮᱞ ᱠᱟᱛᱮᱫ ᱜᱮ ᱱᱟᱱᱟᱜ ᱵᱚᱛᱚᱨ ᱜᱮ ᱟᱹᱭᱠᱟᱹᱜᱼᱟ, ᱟᱫᱚ ᱚᱱᱟᱛᱮ ᱱᱮ ᱦᱚᱲ ᱫᱚ
ᱢᱮᱱᱟᱭᱟ ᱢᱤᱫᱴᱮᱱ ᱟᱞᱮ ᱥᱮᱫ ᱦᱮᱸ ᱜᱚᱝᱠᱮ ᱟᱸᱡᱚᱢ ᱫᱟᱵᱤᱱ ᱟᱞᱮ ᱥᱮᱫ ᱦᱚᱸ ᱢᱤᱫᱴᱮᱱ ᱢᱮᱱᱟᱭᱟ᱾ ᱚᱱᱠᱟ ᱫᱟᱫᱟ ᱦᱚᱲ ᱜᱮ ᱢᱤᱫᱴᱮᱱ ᱢᱮᱱᱟᱭᱟ ᱩᱱᱤ ᱜᱮ ᱵᱮᱥᱤᱨ ᱵᱷᱟᱜᱽ ᱜᱮ ᱡᱚᱢ ᱵᱟᱲᱟ ᱠᱚᱣᱟᱭ ᱟᱫᱚ᱾ ᱚᱱᱠᱟ ᱞᱮᱠᱟ ᱚᱱᱠᱟ ᱡᱮ ᱦᱟᱢᱮᱥᱟ ᱟᱹᱰᱤ ᱦᱚᱲ ᱜᱮᱠᱚ ᱤᱭᱟᱹ ᱠᱚᱣᱟ ᱡᱚᱢ ᱠᱚᱣᱟ ᱚᱱᱠᱟ ᱫᱚ ᱵᱟᱝ ᱢᱟᱱᱮ᱾ ᱩᱱᱤ ᱜᱮ ᱡᱚᱢ ᱵᱟᱲᱟ ᱩᱱᱤᱜᱮ ᱡᱷᱚᱛᱚ ᱞᱟᱦᱟ ᱠᱷᱚᱱᱟᱜ ᱮ ᱵᱟᱲᱟᱭᱟ ᱪᱮᱠᱟ ᱠᱟᱛᱮ ᱠᱷᱟᱞ ᱠᱚ ᱦᱩᱭᱩᱜᱼᱟ ᱪᱮᱠᱟ ᱚᱠᱟᱴᱟᱜ ᱡᱤᱞ ᱩᱱᱠᱩᱣᱟᱜ ᱦᱟ ᱦᱟᱛᱟᱣ ᱦᱩᱭᱩᱜᱼᱟ ᱦᱮᱸ ᱟᱫᱚ ᱢᱟᱱᱮ ᱵᱟ ᱟᱸᱡᱚᱢ ᱠᱟᱫᱟᱞᱤᱧ ᱜᱚᱝᱠᱮ ᱚᱱᱟ ᱫᱚ ᱰᱟᱸᱰᱟ ᱦᱟᱹᱥᱩ ᱠᱚ ᱤᱭᱟᱹ ᱦᱟᱹᱥᱩ ᱠᱚ ᱵᱟᱝᱢᱟ ᱚᱱᱠᱟ ᱪᱟᱵᱟᱜ ᱜᱮᱭᱟ ᱥᱮ ᱾ ᱪᱮᱜ ᱚᱱᱠᱟᱱᱟᱜ ᱠᱷᱚᱵᱚᱨ ᱟᱸᱡᱚᱢ ᱟᱠᱟᱫᱟ ᱞᱤᱧ ᱦᱮᱸᱼᱼ
ᱦᱳᱭ ᱜᱚᱝᱠᱮ ᱚᱱᱟ ᱞᱟᱹᱜᱤᱫ ᱵᱚᱱ ᱚᱱᱟ ᱞᱟᱹᱜᱤᱫ ᱡᱚᱢ ᱛᱟᱦᱮᱡ ᱟᱹᱞᱤᱧ ᱫᱚ ᱱᱟᱦᱟᱜ ᱵᱟᱹᱨᱩᱰᱟᱝ ᱡᱤᱞ ᱠᱚ ᱱᱟᱦᱟᱜ ᱞᱤᱧ ᱡᱚᱢ ᱵᱟᱲᱟᱭ ᱛᱟᱦᱮᱱ ᱜᱮᱭᱟ ᱾ ᱦᱳᱭ ᱥᱮ
ᱦᱮᱸ
ᱟᱹᱰᱤ ᱮ ᱥᱤᱵᱤᱞ ᱟᱹᱭᱠᱟᱹᱜ ᱛᱟᱦᱮᱱᱟ ᱵᱟᱨᱩᱰᱟᱝ ᱡᱤᱞ ᱦᱩᱭ ᱮᱱᱟ ᱾
ᱦᱮᱸ
ᱦᱳᱭ ᱟᱨ ᱤᱱᱟᱹ ᱠᱚᱜᱮ ᱩᱱᱠᱩ ᱫᱚ ᱱᱟᱦᱟᱜ ᱵᱚᱦᱚᱜ ᱠᱚᱢ ᱜᱤᱰᱤ ᱠᱟᱜ ᱛᱟᱠᱚᱣᱟ ᱠᱷᱟᱹᱞᱤ ᱞᱮᱜ ᱯᱤᱥ ᱡᱟᱸᱜᱟ ᱠᱚ ᱾ ᱥᱟᱵ ᱠᱚ ᱥᱟᱵ ᱠᱚ ᱜᱤᱰᱤ ᱠᱟᱛᱟ ᱠᱚᱣᱟ ᱚᱱᱟᱞᱤᱧ ᱡᱚᱢ ᱵᱟᱲᱟᱣ ᱠᱟᱜᱼᱟ ᱵᱟᱹᱨᱩ ᱰᱟᱝ ᱡᱤᱞ ᱫᱚ᱾
ᱦᱮᱸ ᱦᱮᱸ ᱛᱟᱦᱚᱞᱮ ᱜᱚᱝᱠᱮ ᱥᱚᱢᱚᱭ ᱠᱚᱢᱟ ᱟᱭᱢᱟ ᱦᱩᱭ ᱵᱟᱲᱟᱭ ᱮᱱᱟ ᱾ ᱦᱮᱸ ᱱᱤᱭᱟᱹ ᱜᱷᱟᱹᱲᱤᱡ ᱫᱚ ᱟᱫᱚ ᱱᱚᱝᱠᱟ ᱜᱮ ᱾
ᱦᱳᱭ ᱦᱳᱭ ᱚᱠᱛᱚ ᱠᱚ ᱱᱚᱜᱼᱚᱭ ᱦᱩᱭ ᱵᱟᱲᱟᱭ ᱮᱱᱟ ᱟ ᱱᱤᱭᱟᱹ ᱜᱷᱟᱹᱲᱤᱡ ᱢᱟ ᱚᱱᱠᱟ ᱜᱮ ᱱᱟᱦᱟᱜ ᱾
ᱛᱟᱦᱚᱞᱮ ᱛᱚᱵᱮ ᱠᱚᱞ ᱵᱮᱱ
ᱦᱮᱸ ᱦᱮᱸ ᱟᱵ
ᱦᱳᱭ ᱢᱟ ᱛᱟᱦᱚᱞᱮ ᱛᱚᱵᱮ